ᱦᱮᱸ, ᱜᱚᱝᱠᱮ ᱟᱸᱡᱚᱢᱚᱜ ᱠᱟᱱᱟ ᱨᱚᱲ?
ᱦᱮᱸ ᱜᱳᱢᱠᱮ ᱟᱡᱚᱢᱚᱜ ᱠᱟᱱᱟ᱾
ᱦᱮᱸ, ᱢᱮᱱᱮᱫᱟᱞᱤᱧ ᱜᱚᱝᱠᱮ ᱱᱚᱜᱼᱚᱭ ᱮᱸᱼᱼ ᱱᱤᱛᱚᱜᱟᱜ ᱥᱚᱢᱚᱭ ᱨᱮ ᱧᱮᱞᱚᱜᱚᱜ ᱠᱟᱱᱟ ᱟᱹᱰᱤᱜᱟᱱ ᱟᱹᱰᱤ ᱢᱟᱱᱮᱼᱼ ᱟᱛᱩ ᱠᱚᱨᱮᱜᱮ ᱢᱮᱱᱠᱷᱟᱱ ᱱᱤᱡᱮᱨ ᱟᱞᱮ ᱟᱛᱳ ᱨᱮᱦᱚᱸ, ᱥᱮ ᱥᱩᱨ ᱥᱩᱯᱩᱨ ᱟᱹᱛᱩ ᱠᱚᱨᱮ ᱦᱚᱸ ᱱᱚᱜᱼᱚᱭ ᱠᱩᱲᱤ ᱜᱤᱫᱽᱨᱟᱹ ᱦᱚᱲ ᱠᱚ, ᱦᱳᱭᱛᱳ ᱟᱹᱰᱤ ᱞᱚᱜᱚᱱ ᱢᱟᱪᱷᱟ ᱜᱮ ᱥᱮ ᱟᱹᱰᱤ ᱪᱟᱬ ᱜᱮ ᱩᱱᱤᱭᱟᱜ ᱩᱢᱮᱨ ᱟᱹᱣᱨᱤ ᱦᱩᱭᱩᱜ ᱞᱟᱦᱟ ᱨᱮᱜᱮ ᱵᱚᱱᱼᱼ ᱜᱚᱝ ᱜᱚᱫ ᱠᱟᱠᱚ ᱠᱟᱱᱟ ᱥᱮ ᱵᱚᱱ ᱵᱟᱯᱞᱟ ᱠᱟᱠᱚ ᱠᱟᱱᱟ ᱡᱮᱢᱚᱱ᱾ ᱦᱳᱭᱛᱳ ᱩᱱᱤ ᱮᱭᱤᱴ ᱱᱟᱭᱤᱱ ᱠᱚᱨᱮ ᱯᱟᱲᱦᱟᱜ ᱛᱩᱞᱩᱡ ᱦᱚᱸᱵᱚᱱ ᱵᱟᱯᱞᱟ ᱜᱚᱫ ᱠᱟᱠᱳ ᱠᱟᱱᱟ ᱛᱚᱼᱼ ᱱᱚᱣᱟ ᱤᱫᱤ ᱠᱟᱛᱮᱫ ᱮᱼᱼ ᱟᱵᱤᱱ ᱦᱟᱸᱜ ᱪᱮᱫ ᱞᱮᱠᱟ ᱵᱤᱱ ᱢᱚᱱᱮᱭᱟ ᱡᱮ ᱛᱤᱱᱟᱹᱜ ᱜᱟᱱ ᱵᱮᱥ ᱥᱮ ᱵᱟᱹᱲᱤᱡ ᱛᱟᱵᱚᱱ ᱦᱟᱸᱜᱼᱼ
ᱟᱹᱞᱤᱧᱟᱜ ᱠᱟᱛᱷᱟ ᱞᱮᱠᱟ ᱫᱚ ᱚᱱᱟ ᱫᱚᱼᱼ ᱵᱮᱥ ᱫᱚ ᱵᱟᱝ ᱠᱟᱱᱟ᱾ ᱠᱟᱨᱚᱱ ᱱᱩᱱᱟᱹᱜ ᱠᱚᱢ ᱩᱢᱮᱨ ᱨᱮ ᱢᱤᱫᱴᱟᱱ ᱠᱩᱲᱤ ᱜᱤᱫᱽᱨᱟᱹᱼᱼ ᱦᱚᱲ ᱚᱲᱟᱢ ᱮᱢ ᱠᱳᱞᱮᱭᱟ ᱚᱱᱟ ᱫᱚ ᱢᱤᱫᱴᱮᱱ ᱱᱟᱯ ᱢᱟᱱᱮ ᱧᱮᱞ ᱛᱚ ᱢᱤᱫᱴᱮᱱ ᱧᱮᱞ ᱡᱚᱝ, ᱧᱮᱞ ᱛᱮ ᱢᱤᱫᱴᱟᱹᱝ ᱵᱷᱟᱜᱤ ᱵᱟᱝ ᱵᱩᱡᱷᱟᱹᱜᱼᱟ ᱛᱟᱨᱯᱚᱨ ᱟᱛᱳ ᱴᱚᱞᱟ ᱠᱚᱨᱮᱱ ᱦᱚᱲ ᱠᱚ ᱢᱤᱫᱮᱱ ᱡᱩᱛ ᱧᱚᱜ ᱵᱟᱝᱠᱚ ᱞᱟᱹᱭᱟ᱾ ᱛᱟᱨᱯᱚᱨ ᱡᱩᱫᱤ ᱟᱵᱤᱱ ᱟᱹᱭᱤᱱ ᱥᱮᱫ ᱛᱮ ᱠᱷᱟᱱ ᱵᱤᱱ ᱧᱮᱞᱟ ᱮ ᱚᱱᱠᱟ ᱞᱮᱠᱟᱛᱮᱴ ᱱᱚᱣᱟ ᱫᱚ᱾ ᱚᱯᱚᱨᱟᱫᱷ ᱠᱟᱱᱟ᱾
ᱦᱮᱸ ᱦᱮᱸ᱾
ᱛᱟᱯᱚᱨ ᱩᱱᱤ ᱠᱩᱲᱤᱜᱤᱫᱽᱨᱟᱹ ᱠᱷᱟᱱ ᱡᱟᱶᱟᱭ ᱠᱮᱫᱮ ᱵᱤᱱ ᱛᱚ ᱴᱷᱤᱠ ᱜᱮᱭᱟ᱾ ᱛᱟᱯᱚᱨ ᱩᱱᱤ ᱦᱮ ᱠᱟᱹᱢᱤ ᱠᱟᱹᱢᱤ ᱫᱟᱲᱮᱭᱟᱜᱼᱟ ᱥᱮ ᱵᱟᱝ ᱮ ᱫᱟᱲᱮᱭᱟᱜᱼᱟ ᱠᱷᱟᱱ ᱠᱟᱛᱷᱟᱜ ᱠᱷᱟᱱ᱾ ᱩᱱᱤᱭ ᱦᱚᱸ ᱟᱸᱡᱚᱢ ᱦᱳᱭᱳᱜ ᱛᱟᱭᱟ ᱯᱞᱟᱥ ᱟᱵᱤᱱᱟᱜ ᱠᱷᱟᱱ ᱟᱸᱡᱚᱢ ᱦᱩᱭᱩᱜ ᱛᱟᱵᱤᱱᱟ ᱵᱟᱱᱟ ᱦᱚᱲ ᱜᱮ᱾
ᱦᱮᱸ ᱦᱮᱸ ᱦᱮᱸ᱾ ᱮᱠᱫᱚᱢ᱾ ᱟᱨ ᱟᱹᱞᱤᱧ ᱦᱚᱸ ᱚᱱᱠᱟ ᱴᱷᱤᱠ ᱡᱟᱦᱟᱸ ᱞᱮᱠᱟ ᱟᱵᱮᱱ ᱵᱮᱱ ᱢᱚᱱᱮ ᱠᱮᱜᱭᱟ ᱚᱱᱠᱟ ᱜᱮᱞᱤᱧ ᱢᱚᱱᱮᱭᱟ ᱡᱮᱼᱼ ᱩᱱᱟᱹᱜ ᱠᱚᱢ ᱩᱢᱮᱨ ᱨᱮᱫᱚ ᱵᱟᱝ ᱵᱟᱯᱞᱟ ᱠᱟᱠᱚ ᱜᱮ ᱵᱷᱟᱹᱞᱤᱭᱟ ᱠᱟᱨᱚᱱᱼᱼ ᱡᱚᱛᱚ ᱦᱚᱲ ᱜᱮᱵᱚᱱ ᱵᱟᱲᱟᱭᱟ ᱡᱮ ᱢᱤᱫᱴᱤᱱᱼᱼ ᱟᱨ ᱠᱩᱲᱤ ᱜᱤᱫᱽᱨᱟᱹ ᱡᱟᱦᱟᱸ ᱜᱳᱛᱷ ᱮᱦᱚᱵᱚᱜ ᱛᱟᱭᱟ ᱢᱚᱴᱟᱢᱩᱴᱤ ᱵᱟᱨ ᱛᱮᱨᱚ ᱵᱚᱪᱷᱚᱨ᱾ ᱵᱚᱪᱷᱚᱨ ᱵᱚᱭᱚᱥ ᱠᱷᱚᱱᱟᱜ ᱛᱟᱦᱚᱞᱮ ᱩᱱᱤᱭᱟᱜ ᱚᱱᱟ ᱜᱨᱳᱛᱷ ᱠᱚᱢᱯᱞᱤᱴᱚᱜᱼᱼ ᱛᱮ ᱥᱮ ᱚᱱᱟ ᱥᱟᱹᱛᱟᱹᱜ ᱛᱮ ᱥᱮ ᱦᱚᱲᱢᱚ ᱵᱮᱱᱟᱜ ᱛᱮ ᱢᱚᱴᱟᱢᱩᱴᱤ ᱟᱴᱼᱼ ᱟᱴᱷᱨᱚ ᱵᱚᱪᱷᱚᱨ ᱥᱮ ᱩᱱᱤᱥ ᱵᱚᱪᱷᱚᱨ ᱫᱷᱟᱹᱨᱤᱡ ᱞᱟᱜᱟᱜᱼᱟ᱾ ᱛᱚ ᱤᱱᱟᱹ ᱛᱟᱞᱟᱨᱮ ᱡᱩᱫᱤ ᱦᱟᱸᱜ ᱩᱱᱤ ᱠᱩᱲᱤ ᱜᱤᱫᱽᱨᱟᱹ ᱵᱚᱱ᱾ ᱜᱚᱝ ᱜᱚᱫ ᱠᱟᱭ ᱠᱟᱱᱟ ᱟᱨ ᱥᱚᱵᱽ ᱛᱷᱮᱠᱮ ᱵᱚᱲᱚ ᱵᱮᱯᱟᱨ ᱦᱩᱭᱩᱜ ᱠᱟᱱᱟ ᱩᱱᱤᱼᱼ ᱠᱩᱲᱤ ᱜᱤᱫᱽᱨᱟᱹ ᱥᱚᱝᱥᱟᱨ ᱤᱫᱤ ᱠᱟᱛᱮᱫ ᱦᱟᱸᱜ ᱪᱮᱫ ᱦᱚᱸ ᱵᱟᱭ ᱵᱟᱲᱟᱭᱟ᱾ ᱟᱸᱜ ᱡᱮᱢᱚᱱᱼᱼ ᱡᱩᱫᱤ ᱡᱟᱦᱟᱸ ᱨᱮ ᱟᱭᱟᱜ ᱜᱮ ᱡᱩᱫᱤ ᱦᱚᱲᱢᱚ ᱵᱟᱹᱲᱤᱡᱚᱜ ᱛᱟᱭᱟ ᱥᱮ ᱟᱡᱨᱮᱱ ᱜᱤᱫᱽᱟᱹᱨᱟᱜ ᱜᱮ ᱡᱩᱫᱤ ᱦᱚᱲᱢᱚ ᱵᱟᱹᱲᱤᱡᱚᱜᱼᱟ ᱥᱮᱼᱼ ᱟᱡ ᱡᱟᱣᱟᱭᱟᱜ ᱜᱮ ᱡᱩᱫᱤ ᱵᱟᱹᱲᱤᱡᱚᱜ ᱦᱮᱸ ᱛᱟᱦᱚᱞᱮ ᱩᱱ ᱥᱚᱢᱚᱭ ᱡᱮ ᱰᱟᱠᱛᱟᱨ ᱚᱲᱟᱜᱼᱼ ᱠᱚᱦᱚᱸ ᱩᱱᱤ ᱫᱚ ᱟᱹᱰᱤ ᱠᱤᱪᱷᱩ ᱰᱟᱠᱛᱟᱨ ᱚᱲᱟᱜ ᱠᱚᱦᱟᱸᱜ ᱵᱟᱭ ᱵᱟᱲᱟᱭ ᱠᱟᱜ ᱠᱟᱱᱟ ᱚᱠᱟᱨᱮ ᱪᱮᱫ ᱞᱮᱠᱟ ᱠᱟᱛᱮᱫ ᱵᱚᱱᱼᱼ ᱪᱤᱠᱟᱹᱭᱟ ᱠᱟᱨᱚᱱ ᱩᱱᱤ ᱵᱟᱨᱚ ᱛᱮᱨᱚ ᱵᱚᱪᱚᱨ ᱵᱚᱭᱮᱥ ᱨᱮ ᱪᱳᱫᱫᱳᱼᱼ ᱯᱚᱱᱨᱚ ᱵᱚᱪᱷᱚᱨ ᱵᱚᱭᱮᱥᱨᱮ ᱨᱮᱱ ᱠᱩᱲᱤ ᱜᱤᱫᱽᱨᱟᱹ ᱠᱚᱫᱚ᱾ ᱩᱱᱟᱹᱜ ᱴᱟ ᱫᱚ ᱵᱟᱝ ᱜᱮᱠᱚ ᱧᱮᱞ ᱠᱟᱜᱼᱟ ᱥᱮ ᱵᱟᱝ ᱜᱮᱠᱚ ᱥᱮᱬᱟ ᱠᱟᱜᱼᱟ᱾ ᱠᱚᱲᱟ ᱜᱤᱫᱽᱨᱟᱹ ᱦᱚᱲ ᱫᱚᱛᱟᱹᱣᱼᱼ ᱵᱚᱱ ᱥᱮᱱ ᱵᱟᱲᱟᱜ ᱜᱮᱭᱟ ᱢᱮᱱᱠᱷᱟᱱ ᱠᱩᱲᱤ ᱜᱤᱫᱽᱨᱟᱹ ᱦᱚᱲ ᱫᱚ ᱡᱚᱛᱚ ᱦᱚᱲ ᱨᱮᱱ ᱜᱮ ᱛᱮᱦᱮᱧ ᱟᱹᱞᱤᱧ ᱨᱮᱱ ᱢᱤᱥᱨᱟ ᱦᱚᱸᱼᱼ ᱚᱱᱠᱟ ᱞᱮᱠᱟ ᱛᱮᱫᱚ ᱦᱳᱭᱛᱳ ᱵᱟᱹᱞᱤᱧᱼᱼ ᱥᱮᱱ ᱦᱚᱪᱚ ᱠᱟᱫᱮ ᱜᱮᱭᱟ ᱥᱮ ᱦᱩᱭᱱᱟ ᱫᱚ ᱡᱚᱛᱚ ᱦᱚᱲᱜᱮ ᱠᱟᱹᱴᱤᱡ ᱦᱩᱭᱩᱜ ᱜᱮᱭᱟ᱾ ᱟᱫᱚ ᱦᱳᱭ ᱚᱱᱠᱟ ᱞᱮᱠᱟ ᱛᱮᱦᱚᱸᱩᱤ ᱡᱩᱫᱤ ᱦᱟᱸᱜ ᱦᱮᱸ ᱡᱩᱫᱤ ᱦᱟᱸᱜ ᱩᱱ ᱚᱠᱛᱚ ᱦᱟᱸᱜ ᱡᱩᱫᱤ, ᱵᱚᱱ ᱵᱟᱯᱞᱟ ᱠᱟᱭ ᱠᱟᱱᱟ ᱟᱨ ᱱᱚᱛ ᱠᱚᱦᱚᱸ ᱚᱱᱠᱟ ᱞᱮᱠᱟ ᱞᱮᱠᱟᱛᱮ ᱪᱮᱫ ᱦᱚᱸ ᱵᱟᱭ ᱥᱮᱬᱟ ᱠᱟᱜᱼᱟ ᱩᱱᱫᱚ᱾ ᱠᱟᱨᱚᱱ ᱩᱱ ᱥᱚᱢᱚᱭ ᱢᱟᱛᱚ ᱦᱟᱸᱜ ᱵᱚᱱ ᱵᱟᱲᱟᱭ ᱯᱟᱲᱟᱜ ᱠᱟᱱᱟ ᱦᱮᱸ ᱢᱟᱛᱚ ᱵᱤᱴᱤ ᱯᱟᱲᱦᱟᱣ ᱩᱛᱟᱹᱲ ᱦᱚ ᱪᱚ᱾ ᱮᱨᱯᱚᱨᱮ ᱯᱮᱲᱟ ᱠᱚᱠᱚ ᱞᱟᱜᱟᱣ ᱜᱚᱫᱱᱟ ᱡᱟᱶᱟᱭ ᱜᱚᱫ ᱠᱟᱠᱚ ᱠᱟᱱᱟ ᱵᱚᱱ ᱦᱟᱸᱰᱮ ᱥᱮᱱ ᱠᱟᱛᱮᱫ ᱠᱟᱹᱢᱤ ᱠᱚ ᱵᱟᱭ ᱫᱟᱲᱮᱭᱟᱜ ᱠᱟᱱᱟ ᱛᱚᱠᱷᱚᱱ ᱠᱷᱟᱱ ᱜᱮᱭᱟ ᱢᱤᱫᱴᱤᱱ ᱦᱟᱱᱟ ᱨᱮᱭᱟ ᱥᱮ ᱟᱠᱚ ᱧᱟᱛᱭᱟᱜ ᱢᱩᱫᱽᱨᱮ ᱢᱤᱫᱴᱤᱱ ᱮᱯᱮᱨᱦᱮᱰᱮᱫ ᱥᱮ ᱠᱟᱹᱭᱫᱟᱹ ᱠᱟᱹᱯᱟᱹᱨᱤ ᱦᱟᱸᱜ ᱮᱦᱚᱵᱚᱜ ᱠᱟᱱᱟ ᱥᱮ ᱟᱹᱠᱤᱱ᱾ ᱛᱟᱞᱟ ᱨᱮᱦᱚᱸ ᱦᱟᱸᱜ ᱚᱱᱟ ᱡᱤᱱᱤᱥ ᱦᱮᱸ ᱟᱹᱠᱤᱱ ᱛᱟᱞᱟ ᱨᱮᱦᱚᱸ ᱢᱤᱫᱴᱤᱱ ᱤᱭᱟᱹ ᱦᱩᱭᱩᱜ ᱠᱟᱱᱟ᱾ ᱠᱟᱨᱚᱱ ᱱᱩᱭ ᱫᱚ ᱥᱟᱶ ᱫᱚ ᱟᱭ ᱵᱟᱲᱟᱭ ᱜᱮᱭᱟ ᱥᱮ ᱡᱟᱦᱟᱱᱟᱜ ᱠᱚᱦᱟᱸᱜ ᱩᱱᱤ ᱫᱚ ᱚᱱᱠᱟ ᱦᱟᱸᱜ᱾ ᱡᱟᱦᱟᱱᱟᱜ ᱠᱟᱹᱴᱤᱡ ᱵᱮᱵᱟᱹᱲᱤᱡ ᱠᱟᱛᱷᱟ ᱥᱟᱦᱟᱣ ᱨᱮᱱᱟᱜ ᱦᱚᱸ ᱠᱷᱚᱢᱚᱛᱟ ᱦᱚᱜ ᱵᱟᱝ ᱛᱟᱦᱮᱱ ᱠᱟᱱ ᱛᱟᱭᱟ᱾ ᱟᱪᱪᱷᱟ ᱪᱮᱫ ᱞᱮᱠᱟ ᱵᱮᱱ ᱢᱚᱱᱮᱭᱟ ᱦᱟᱸᱜ?
ᱮᱠᱫᱚᱢ ᱮᱠᱫᱚᱢ ᱮᱠᱫᱚᱢ ᱡᱟᱦᱟᱸᱵᱤᱱ ᱞᱮᱠᱟ ᱮᱠᱫᱚᱢ ᱥᱟᱹᱨᱤ ᱠᱟᱛᱷᱟ ᱠᱟᱱᱟ᱾
ᱦᱮᱸ
ᱟᱡ ᱵᱳᱴᱤᱱ ᱵᱟᱭ ᱧᱟᱢ ᱮᱫᱟ ᱚᱱᱟ ᱵᱚᱭᱚᱥᱛᱮ ᱟᱡ ᱡᱩᱫᱤ ᱩᱱᱤ ᱜᱤᱫᱽᱨᱟᱹ ᱮᱸᱜᱟᱛᱜ ᱟᱡ ᱜᱤᱫᱽᱨᱟᱹ ᱪᱮᱫ ᱠᱳᱴᱤᱧ ᱧᱟᱢᱟᱭ᱾ ᱵᱳᱴᱤᱱ ᱨᱮᱱᱟᱜ ᱜᱚᱞᱯᱚ ᱦᱚᱸ ᱨᱟᱠᱟᱵᱟ ᱚᱱᱟ ᱚᱱᱟ ᱡᱟᱭᱜᱟ ᱠᱷᱚᱱᱟᱜ
ᱮᱠᱫᱚᱢ ᱦᱮᱸ᱾
ᱵᱮᱥᱴᱷᱤᱠ ᱟᱡᱜᱮ ᱢᱟᱱᱮ ᱟᱵᱤᱱ ᱡᱩᱫᱤ ᱵᱤᱱ ᱢᱤᱫᱴᱮᱱ ᱠᱩᱲᱤ ᱜᱤᱫᱽᱨᱟᱹ ᱵᱤᱱ ᱡᱟᱶᱟᱭᱟ ᱪᱳᱫᱫᱳ ᱯᱚᱱᱮᱨᱚ ᱜᱟᱱ ᱵᱚᱪᱷᱚᱨ ᱵᱚᱭᱮᱥ ᱨᱮ ᱩᱱᱤ ᱪᱮᱫ ᱯᱨᱚᱴᱤᱱ ᱢᱟᱱᱮ ᱦᱳᱭ ᱠᱟᱫᱮᱭᱟ ᱩᱱᱤ ᱡᱮ ᱩᱱᱤ ᱢᱟᱱᱮ ᱯᱨᱴᱷᱤᱱ ᱢᱟᱱᱮ ᱮᱱᱮ ᱦᱩᱭᱩᱜ ᱠᱟᱱ ᱛᱟᱭᱟ ᱩᱱᱤ ᱠᱩᱲᱤ ᱜᱤᱫᱽᱨᱟᱹ ᱣᱟᱜ ᱛᱟᱯᱚᱨ ᱩᱱᱤ ᱡᱩᱫᱤ ᱚᱱᱟ ᱵᱚᱭᱮᱥ ᱨᱮ ᱩᱱᱤ ᱠᱩᱲᱤ ᱜᱤᱫᱽᱨᱟᱹ ᱛᱟᱨᱯᱚᱨ ᱜᱤᱫᱽᱨᱟᱹ ᱮᱸᱜᱟᱛ ᱚᱜᱟᱭ ᱟᱭᱟᱜ ᱯᱨᱚᱴᱤᱱ ᱛᱚ ᱟᱡ ᱛᱚ ᱵᱟᱭ ᱧᱟᱢ ᱠᱟᱜᱟ ᱛᱟᱦᱚᱞᱮ ᱟᱭᱤᱡ ᱜᱤᱫᱽᱨᱟᱹ ᱪᱮᱫ ᱯᱨᱳᱴᱤ ᱮ ᱧᱟᱢᱟ?
ᱮᱠᱫᱚᱢ
ᱟᱨ ᱟᱹᱵᱤᱱ ᱦᱚᱸ ᱵᱤᱱ ᱵᱟᱲᱟᱭ ᱜᱮᱭᱟ,
ᱦᱮᱸ
ᱦᱮᱸ ᱯᱨᱳᱚᱴᱤᱱ ᱵᱟᱝᱠᱷᱟᱱ ᱫᱚ ᱜᱤᱫᱽᱨᱟᱹ ᱦᱟᱜ ᱠᱷᱟᱱ ᱵᱮᱥᱴᱷᱤᱠ ᱵᱟᱝ ᱠᱚ ᱛᱟᱦᱮᱱᱟ ᱾
ᱦᱮᱸ ᱦᱮᱸ ᱟᱨᱚ ᱧᱮᱞᱟᱠᱟᱱᱟ ᱡᱮ ᱱᱚᱜᱚᱭ ᱠᱚᱢ ᱠᱚᱢ ᱵᱚᱭᱮᱥ ᱨᱮ ᱥᱮ ᱠᱚᱢ ᱩᱢᱮᱨ ᱨᱮ ᱵᱟᱯᱞᱟ ᱠᱚ ᱠᱷᱟᱹᱛᱤᱨ ᱡᱚᱠᱷᱚᱱᱟᱜ ᱟᱭᱟᱜ ᱢᱤᱫᱴᱮᱱ ᱢᱤᱫᱴᱤᱱ ᱵᱚᱭᱮᱥ ᱦᱩᱭᱩᱜ ᱠᱟᱱ ᱛᱟᱭᱟ ᱩᱱᱤ ᱠᱩᱲᱤ ᱜᱤᱫᱽᱨᱟᱹ ᱩᱱ ᱠᱷᱟᱱ ᱜᱮ ᱟᱡ ᱨᱮᱱ ᱡᱟᱦᱟᱸᱭ ᱦᱳᱭ ᱛᱚ ᱤᱨᱤᱞᱛᱮᱫ ᱠᱩᱲᱤ ᱛᱟᱠᱚ ᱥᱮ ᱥᱮ ᱟᱡᱨᱮᱱ ᱟᱨᱚ ᱡᱟᱦᱟᱸ ᱭᱟᱜ ᱜᱟᱛᱮ ᱠᱚ ᱡᱟᱦᱟᱭ ᱠᱚᱫᱚ ᱦᱳᱭ ᱛᱚ ᱵᱟᱝ ᱠᱚ ᱵᱟᱯᱞᱟ ᱟᱠᱟᱫ ᱠᱚᱣᱟ ᱥᱮ ᱵᱟᱝ ᱠᱚ ᱵᱟᱯᱞᱟᱣ ᱟᱠᱟᱱᱟ ᱾ ᱩᱱᱠᱩ ᱠᱚᱣᱟᱜ ᱧᱮᱞ ᱠᱟᱛᱮᱫ ᱟᱡ ᱦᱚᱭ ᱢᱮᱱᱟ ᱵᱟᱵᱟ ᱨᱮ ᱱᱩᱠᱩ ᱫᱚ ᱛᱤᱱᱟᱹᱜ ᱠᱚ ᱥᱟᱡᱚᱜ ᱠᱟᱱᱟ ᱠᱚ ᱵᱟᱡᱚᱜ ᱠᱟᱱᱟ ᱠᱚ ᱛᱤᱱᱟᱹᱜ ᱦᱟᱴ ᱯᱟᱛᱟ ᱪᱷᱟᱛᱟ ᱥᱮ ᱡᱟᱦᱟᱸ ᱞᱮᱠᱟ ᱠᱚ ᱢᱚᱱᱮᱭᱟ ᱚᱱᱠᱟ ᱦᱟᱜ ᱠᱚ ᱛᱟᱦᱮᱱ ᱠᱟᱱᱟ ᱠᱚ ᱟᱫᱚ ᱩᱱ ᱥᱚᱢᱚᱭ ᱦᱟᱜ ᱩᱱᱤ ᱦᱚᱸ ᱚᱱᱠᱟ ᱞᱟᱜᱤᱫᱚᱜ ᱠᱷᱟᱱᱡ ᱜᱮ ᱦᱟᱜ ᱚᱱᱮ ᱵᱮᱵᱟᱹᱲᱤᱡ ᱡᱟᱦᱟᱸ ᱫᱚ ᱠᱟᱢᱤ ᱜᱚᱫᱟᱭ ᱾ ᱥᱮ ᱡᱟᱦᱟᱸ ᱫᱚ ᱦᱳᱭ ᱛᱚ ᱟᱨᱚ ᱢᱤᱫᱴᱤᱱ ᱟᱨᱚ ᱢᱤᱫᱴᱤᱱ ᱠᱚᱲᱟ ᱜᱤᱫᱽᱨᱟᱹ ᱥᱟᱶ ᱦᱚᱸ ᱦᱚᱭ ᱛᱚᱭ ᱨᱚᱲ ᱜᱚᱫ ᱠᱮᱫᱟ ᱠᱟᱨᱚᱱ ᱟᱡᱨᱮᱱ ᱥᱚᱢ ᱵᱚᱭᱮᱥ ᱨᱮᱱ ᱜᱟᱛᱮ ᱠᱚ ᱠᱚᱭ ᱧᱮᱞ ᱠᱟᱛᱮ ᱟᱭᱟᱜ ᱦᱚᱸ ᱢᱚᱱᱮ ᱛᱮᱫ ᱟᱹᱰᱤ ᱡᱳᱨ ᱤᱭᱟᱹᱜ ᱠᱟᱱ ᱛᱟᱭᱟ ᱟᱨ ᱩᱱ ᱠᱷᱟᱱᱜᱮ ᱠᱟᱹᱴᱤᱡ ᱟᱨᱚ ᱰᱷᱮᱨᱜᱮ ᱡᱟᱦᱟᱸ ᱫᱚ ᱥᱟᱠᱟᱢ ᱚᱲᱮᱡ ᱦᱚᱸ ᱦᱩᱭᱩᱜ ᱠᱟᱱᱟ ᱦᱮᱸ᱾
ᱦᱮᱸ ᱦᱮᱸ ᱥᱟᱠᱟᱢ ᱢᱟᱱᱮ
ᱜᱮᱭᱟ
ᱪᱮᱜᱠᱟᱭ ᱞᱟᱹᱭᱟ ᱢᱟᱱᱮ ᱯᱟᱹᱦᱤᱞ ᱫᱚ ᱩᱱᱟᱹᱜ ᱥᱟᱠᱟᱢ ᱚᱲᱮᱡ ᱫᱚ ᱵᱟᱝ ᱦᱩᱭᱩᱜ ᱛᱟᱦᱮᱜ ᱢᱟᱱᱮ ᱱᱮᱥ ᱢᱟᱱᱮ ᱱᱮᱛᱟᱨ ᱡᱟᱦᱟᱸ ᱦᱩᱭᱩᱜ ᱠᱟᱱᱟ ᱱᱮᱛᱟᱨ ᱡᱟ ᱦᱤᱥᱟᱹᱵ ᱯᱟᱹᱦᱤᱞ ᱫᱚ ᱛᱟᱣ ᱠᱷᱩᱵ ᱠᱚᱢ ᱦᱚᱭᱚᱜ ᱱᱮᱛᱟᱨ ᱫᱚ ᱫᱚᱢᱮ ᱡᱟᱹᱥᱛᱤ ᱭᱟᱠᱟᱱᱟ ᱥᱟᱠᱟᱢ ᱵᱮᱯᱟᱨ ᱫᱚ ᱾
ᱥᱟᱠᱟᱢ ᱚᱲᱮᱡ ᱥᱮ ᱱᱚᱜ-ᱚ ᱱᱚᱝᱠᱟ ᱟᱨᱚ ᱢᱤᱫ ᱦᱚᱲ ᱥᱟᱶᱛᱮ ᱨᱚᱲ ᱥᱮ ᱱᱚᱝᱠᱟ ᱢᱤᱫᱴᱤᱱ ᱨᱤᱞᱮᱥᱚᱱ ᱫᱚᱦᱚ ᱨᱮᱱᱟᱜ ᱟᱨ ᱪᱮᱫ,
ᱦᱮᱸ ᱦᱳᱭ ᱵᱟᱝ ᱟᱹᱵᱤᱱ ᱟᱹᱡᱚᱢ ᱵᱤᱱ ᱟᱨ ᱢᱤᱫᱴᱮᱱ ᱠᱟᱛᱷᱟ ᱞᱤᱧ ᱞᱟᱹᱭᱟ ᱾ ᱢᱤᱫᱴᱟᱝ ᱠᱟᱛᱷᱟ ᱞᱤᱧ ᱞᱟᱹᱭ ᱫᱟ ᱟᱹᱞᱤᱧ ᱾
ᱦᱚᱸ
ᱢᱤᱫᱴᱟᱝ ᱠᱩᱲᱤ ᱜᱤᱫᱽᱨᱟ ᱡᱟᱶᱟᱭ ᱟᱠᱟᱱᱟ ᱵᱮᱱ ᱟᱹᱵᱤᱱ ᱟᱢ ᱴᱷᱤᱠ ᱜᱮᱭᱟ ᱟᱢ ᱟᱨ ᱢᱤᱫ ᱢᱟᱱᱮ ᱟᱨ ᱢᱤᱫ ᱦᱚᱲ ᱥᱟᱶ ᱨᱚᱲ ᱨᱮᱱᱟᱜ ᱪᱮᱫ ᱫᱚᱨᱠᱟᱨ ᱟᱹᱵᱤᱱ ᱟᱹᱵᱤᱱᱟᱜ ᱢᱟᱱᱮ ᱡᱟᱦᱟ ᱦᱮᱸ ᱵᱟᱝ ᱠᱩᱲᱟᱹᱜ ᱠᱟᱱ ᱛᱟᱹᱵᱤᱱᱟ ᱟᱹᱵᱤᱱ ᱢᱮᱱ ᱫᱟᱲᱮᱭᱟᱜ-ᱟ ᱵᱤᱱ ᱟᱹᱵᱤᱱ ᱚᱲᱟᱜ ᱨᱤᱱᱤᱡ ᱚᱲᱟᱜ ᱜᱚᱝᱠᱮ ᱵᱤᱱ ᱢᱮᱱ ᱫᱟᱲᱮᱭᱟᱭ ᱛᱟᱹᱵᱤᱱᱟ ᱟᱹᱵᱤᱱᱟᱜ ᱟᱨ ᱢᱤᱫᱴᱟᱝ ᱢᱟᱱᱮ ᱦᱚᱲ ᱥᱟᱝ ᱢᱟᱱᱮ ᱢᱤᱫᱴᱟᱱ ᱨᱤᱞᱮᱥᱚᱱ ᱫᱚᱦᱚ ᱫᱚᱦᱚ ᱠᱟᱛᱮᱫ ᱱᱚᱛᱮ ᱟᱹᱵᱤᱱᱟᱜ ᱟᱹᱵᱤᱱ ᱢᱟᱹᱵᱤᱱ ᱵᱟᱹᱲᱤᱡᱚᱜ ᱠᱟᱱ ᱜᱮᱭᱟ ᱢᱤᱫᱴᱟᱝ ᱦᱚᱲ ᱴᱷᱮᱱ
ᱦᱮᱸ
ᱥᱟᱶᱛᱮ ᱚᱲᱟᱜ ᱦᱚᱲ ᱠᱚᱦᱚᱸ ᱠᱷᱟᱱ ᱵᱮᱱ ᱵᱟᱹᱲᱤᱡ ᱠᱚᱣᱟ ᱾
ᱦᱮᱸ ᱟᱨ ᱚᱦᱚᱧ ᱮᱠᱫᱚᱢ
ᱮᱴᱟᱜ ᱮᱴᱟᱜ ᱦᱚᱲ ᱠᱚᱠᱚ ᱞᱟᱹᱭᱟᱜ ᱠᱟᱱ ᱱᱩᱠᱩ ᱚᱲᱟᱜ ᱦᱚᱲ ᱱᱚᱝᱠᱟ ᱥᱮᱪᱮᱫ ᱵᱟᱝ ᱠᱚ ᱮᱢ ᱫᱟᱲᱮ ᱠᱟᱣᱫᱮᱭᱟ ᱾
ᱦᱮᱸ ᱦᱮᱸ ᱦᱮᱸ ᱦᱚᱸ
ᱟᱹᱞᱤᱧ ᱫᱚ ᱚᱱᱟᱞᱤᱧ ᱞᱟᱹᱭ ᱫᱟ ᱡᱟᱦᱟᱸ ᱵᱟᱝ ᱠᱩᱲᱟᱹᱜ ᱛᱟᱹᱵᱤᱱᱟ ᱟᱹᱵᱤᱱ ᱟᱹᱵᱤᱱᱤᱡ ᱚᱲᱟᱜ ᱜᱚᱢᱠᱮ ᱢᱮᱛᱟᱭ ᱛᱟᱹᱵᱤᱱ ᱩᱱᱤ ᱡᱩᱫᱤ ᱦᱮᱸ ᱵᱟᱝ ᱮ ᱠᱩᱲᱟᱹᱣ ᱫᱟᱲᱮᱭᱟ ᱛᱟᱹᱵᱤᱱᱟ ᱛᱟᱨᱯᱚᱨ ᱛᱟᱯᱚᱨ ᱟᱹᱵᱤᱱ ᱟᱹᱵᱤᱱ ᱨᱮᱱ ᱚᱲᱟᱜ ᱦᱚᱲ ᱢᱟᱱᱮ ᱟᱭᱳ ᱵᱟᱵᱟ ᱚᱲᱟᱜ ᱨᱮ ᱢᱮᱛᱟ ᱠᱚ ᱵᱤᱱ
ᱦᱮᱸ ᱦᱮᱸ
ᱤᱫᱟᱱ ᱩᱱᱠᱩ ᱛᱟᱯᱚᱨᱮ ᱟᱨ ᱟᱹᱠᱩᱭᱤᱡ ᱢᱟᱱᱮ, ᱚᱲᱟᱜ ᱜᱚᱝᱠᱮ ᱢᱟᱱᱮ ᱟᱠᱚᱭᱤᱡ ᱡᱟᱶᱟᱭ ᱜᱚᱝᱠᱮ ᱠᱚ ᱵᱩᱡᱷᱟᱹᱣ ᱫᱮᱭᱟ ᱦᱮᱸᱧ ᱪᱮᱫ, ᱛᱮ‌ ᱵᱟᱝ ᱠᱩᱲᱟᱹᱜ ᱠᱟᱱ ᱛᱟᱹᱵᱤᱱᱟ ᱢᱟᱱᱮ ᱚᱱᱠᱟ ᱠᱟᱛᱷᱟ ᱠᱟᱛᱷᱟ ᱛᱮᱜᱮ ᱚᱱᱟ ᱠᱚᱫᱚ ᱢᱮᱴᱟᱹᱣ ᱜᱟᱱᱚᱜ-ᱟ᱾
ᱦᱮᱸ ᱮᱠᱫᱚᱢ ᱮᱠᱫᱚᱢ ᱟᱫᱚ ᱦᱮᱸ ᱦᱮᱸ ᱟᱪᱪᱷᱟ ᱪᱮᱫ ᱵᱮᱱ ᱞᱟᱹᱭᱮᱫ ᱛᱟᱦᱮᱱᱟ?
ᱟᱹᱵᱤᱱ ᱡᱩᱫᱤ ᱢᱟᱱᱮ ᱚᱱᱟ ᱨᱮᱱᱟᱜ ᱢᱚᱱᱮ ᱜᱮ ᱛᱟᱦᱮᱸ ᱠᱟᱱ ᱛᱟᱹᱵᱤᱱᱟ ᱛᱟᱦᱚᱞᱮ ᱡᱟᱶᱟᱭᱮ ᱱᱟᱵᱤᱱ ᱪᱮᱫᱟᱜ, ᱥᱟᱨᱤ ᱱᱚ ᱠᱷᱟᱛᱟ ᱚᱱᱟ ᱟᱨ ᱱᱮᱛᱟᱨ ᱫᱚ ᱢᱟᱱᱮ ᱪᱮᱫ ᱠᱟ ᱞᱤᱧ ᱞᱟᱹᱭᱟ ᱡᱟᱨ ᱠᱟᱪᱷᱮ ᱴᱟᱠᱟ ᱛᱟᱨ ᱠᱟᱪᱷᱮ ᱥᱚᱵ᱾
ᱦᱮᱸ ᱦᱮᱸ
ᱡᱟᱦᱟᱸᱭ ᱴᱷᱮᱱ ᱜᱮ ᱯᱚᱭᱥᱟ ᱢᱮᱱᱟᱜ-ᱟ ᱩᱱᱤ ᱴᱷᱮᱱ ᱜᱮ ᱢᱟᱱᱮ ᱥᱟᱱᱟᱢ ᱠᱤᱪᱷᱩ᱾
ᱮᱠᱫᱚᱢ
ᱯᱩᱭᱥᱟᱹ ᱵᱟᱹᱱᱩᱜ-ᱟ ᱛᱮ ᱪᱮᱫ ᱦᱚᱸ ᱵᱟᱹᱱᱩᱜ-ᱟ ᱟᱹᱵᱤᱱ ᱴᱷᱮᱱ᱾
ᱦᱮᱸ ᱦᱮᱸ ᱟᱜ ᱟᱫᱚ ᱱᱚᱜ-ᱚ ᱱᱚᱣᱟ ᱫᱚ ᱢᱟᱱᱮ ᱥᱚᱵ ᱛᱷᱮᱠᱮ ᱠᱷᱟᱨᱟᱯ ᱥᱮ ᱵᱟᱹᱲᱤᱡ ᱢᱮᱱ ᱛᱮᱫᱚ ᱱᱚᱜ-ᱚᱭ ᱦᱟᱸᱜ ᱡᱟᱦᱟᱸ ᱵᱮᱱ ᱢᱮᱱ ᱮᱫᱟ ᱦᱮᱸ ᱚᱲᱟᱜ ᱜᱚᱝᱠᱮ ᱞᱟᱹᱭ ᱥᱮ ᱤᱹᱹ ᱤᱭᱟᱹ ᱦᱟᱸᱜ ᱞᱟᱹᱭ ᱟᱫᱚ ᱢᱟᱱᱮ ᱦᱟᱸᱜ ᱩᱱᱤ ᱫᱚ ᱚᱱᱮ ᱡᱮ ᱟᱭᱟᱜ ᱵᱚᱭᱚᱥ ᱨᱮ ᱥᱮ ᱟᱭᱟᱜ ᱤᱱᱟᱹ ᱤᱱᱟᱹ ᱩᱢᱮᱨ ᱵᱚᱭᱮᱥ ᱨᱮ ᱟᱨᱠᱚ ᱟᱹ ᱟᱭᱮ ᱟ ᱟᱨᱠᱚ ᱞᱮᱠᱟ ᱚᱱᱮ ᱡᱮ ᱢᱤᱫᱴᱤᱱ ᱡᱟᱦᱟᱸ ᱞᱮᱠᱟ ᱟᱡ ᱱᱤᱡᱮᱨ ᱥᱟᱫᱷᱤᱱ ᱞᱮᱠᱟᱛᱮ ᱛᱟᱦᱮᱱ ᱵᱟᱭ ᱧᱟᱢ ᱞᱮᱫ-ᱟ ᱟᱫᱚ ᱩᱱ ᱥᱚᱢᱚᱭ ᱫᱚ ᱠᱟᱹᱴᱤᱡ ᱦᱟᱸᱜ ᱠᱟᱹᱴᱤᱡ ᱦᱟᱸᱜ ᱮ ᱪᱟᱭᱚᱜ ᱜᱮᱭᱟ ᱥᱮ ᱠᱷᱚᱡᱚᱜ ᱜᱮᱭᱟᱭ ᱟᱨ ᱩᱱ ᱠᱷᱟᱱᱜᱮ ᱚᱱᱠᱟᱱᱟᱜ ᱢᱤᱫᱴᱤᱱ ᱵᱮᱵᱟᱹᱲᱤᱡ ᱠᱟᱹᱢᱤ ᱫᱚ ᱦᱳᱭ ᱜᱚᱫᱚᱜ ᱠᱟᱱ ᱜᱮᱭᱟ ᱛᱟᱦᱚᱞᱮ ᱦᱳᱭ ᱚᱱᱟ ᱞᱮᱠᱟ ᱛᱮᱞᱤᱧ ᱢᱮᱱᱟ ᱱᱚᱣᱟ ᱫᱚ ᱠᱚᱢ ᱩᱢᱮᱨ ᱨᱮ ᱵᱚᱭᱚ ᱠᱚᱢ ᱩᱢᱮᱨ ᱨᱮ ᱵᱟᱯᱞᱟ ᱨᱮᱱᱟᱜ ᱢᱟᱱᱮ ᱵᱟᱯᱞᱟᱜᱮ ᱵᱷᱩᱞ ᱫᱚ ᱾
ᱮᱠᱫᱚᱢ,
ᱦᱚᱸ
ᱠᱚᱢ ᱩᱢᱮᱨ ᱨᱮ ᱵᱟᱯᱞᱟ ᱜᱮ ᱵᱷᱩᱞ ᱫᱚ ᱚᱱᱟ ᱫᱚ ᱵᱟᱝ ᱩᱪᱤᱛᱟ ᱟᱹᱞᱤᱧ ᱞᱮᱭᱟ ᱾
ᱦᱚᱸ ᱦᱚᱸ
ᱵᱟᱝ ᱟᱨ ᱜᱚᱝᱠᱮ ᱟᱹᱵᱤᱱ ᱱᱤᱣᱩᱡ ᱠᱚᱵᱤᱱ ᱧᱮᱞ ᱵᱟᱲᱟ ᱠᱟᱜ-ᱟ?
ᱪᱮᱫ ᱠᱚ?
ᱚᱱᱠᱟ ᱱᱤᱭᱩᱡ ᱵᱤᱱ ᱧᱮᱞ ᱵᱟ
ᱦᱮᱸ ᱦᱮᱸ ᱦᱮᱸ ᱦᱮᱸ ᱱᱤᱭᱩᱡ ᱢᱚᱴᱟ ᱢᱩᱴᱤ ᱧᱮᱞ ᱵᱟᱲᱟ ᱦᱩᱭᱩᱜ ᱜᱮᱭᱟ᱾
ᱚᱱᱟ ᱦᱚᱞᱟ ᱢᱟᱸᱫᱮᱨ ᱜᱮ ᱚᱱᱠᱟ ᱢᱤᱫᱴᱮᱱ ᱵᱮᱯᱟᱨ ᱦᱩᱭᱱᱟ ᱚᱱᱠᱟᱱᱟᱜ ᱾
ᱦᱮᱸ,
ᱠᱚᱢ ᱵᱚᱭᱚᱥ ᱨᱮ ᱠᱚᱢ ᱵᱚᱭᱚᱨᱮ ᱵᱟᱯᱞᱟ ᱠᱟᱛᱮᱫ ᱠᱚᱲᱟ ᱠᱚᱲᱟ ᱜᱤᱫᱽᱟᱹ ᱠᱩᱤ ᱜᱤᱫᱽᱨ ᱵᱟᱱᱟᱨ ᱠᱚ ᱮᱨᱮᱥᱴ ᱠᱮᱫ ᱠᱤᱱᱟ ᱾
ᱚ ᱦᱮ ᱱᱚᱝᱠᱟᱱᱟᱜ ᱟᱨᱚ ᱜᱷᱚᱴᱚᱱᱟ ᱜᱷᱚᱴᱟᱣ ᱵᱟᱲᱟ ᱠᱟᱱ ᱜᱮᱭᱟ ᱛᱚ ᱾ ᱢᱟᱱᱮ ᱵᱟᱱᱟ ᱦᱚᱲᱟᱜ ᱩᱢᱮᱨ ᱵᱟᱝ ᱦᱩᱭ ᱠᱟᱛᱮᱫ ᱵᱟᱯ ᱵᱟᱯᱞᱟ ᱵᱟᱯᱞᱟᱜ ᱠᱟᱱ ᱛᱟᱦᱮᱱᱟᱠᱚ ᱥᱮ ᱩᱱ ᱚᱠᱛᱚ ᱚᱸᱰᱮ ᱵᱟᱯᱞᱟ ᱚᱲᱟᱜ ᱨᱮ ᱥᱮᱱ ᱠᱟᱛᱮ ᱵᱟᱱᱟ ᱦᱚᱲ ᱠᱚ ᱢᱟᱱᱮ ᱤᱭᱟᱹ ᱨᱮᱠᱚ ᱟᱹᱜᱩ ᱵᱟᱲᱟ ᱠᱟᱫ ᱠᱤᱱ ᱜᱮᱭᱟ᱾
ᱛᱷᱟᱱᱟ ᱨᱮ,
ᱦᱮᱸ ᱛᱷᱟᱱᱟ ᱨᱮ ᱥᱮ ᱩᱱᱠᱤᱱᱟᱜ ᱩᱢᱮᱨ ᱟᱹᱣᱨᱤ ᱦᱳᱭᱩᱜ ᱵᱷᱳᱨ ᱫᱚ ᱩᱱᱠᱤᱱ ᱫᱚ ᱚᱸᱰᱮ ᱜᱮᱠᱤᱱ ᱛᱟᱦᱮᱱᱟ ᱟᱨ ᱪᱮᱫ ᱾
ᱦᱮᱸ ᱚᱱᱟ ᱫᱚ ᱟᱹᱞᱤᱧ ᱞᱤᱧ ᱚᱱᱟ ᱫᱚ ᱮᱠᱪᱩᱭᱮᱞᱤ ᱢᱤᱫ ᱯᱚᱠᱷᱮ ᱟᱠ ᱴᱷᱤᱠ ᱠᱚ ᱠᱟᱹᱢᱤᱭ ᱟᱠᱟᱜᱼᱟ ᱠᱟᱨᱚᱱ ᱟᱹᱵᱤᱱ ᱟᱸᱡᱚᱢ ᱵᱤᱱ, ᱠᱚᱢ ᱵᱚᱭᱮᱥ ᱨᱮ ᱵᱟᱯᱞᱟ ᱫᱚ ᱚᱱᱟ ᱫᱚ ᱟᱭᱤ ᱱᱚᱛᱚ ᱚᱯᱚᱨᱟᱫᱷᱚ ᱜᱮ ᱠᱟᱱᱟ ᱚᱱᱟ ᱫᱚ ᱾
ᱦᱮᱸ ᱦᱮᱸ ᱦᱮᱸ ᱮᱠᱫᱚᱢ ᱾
ᱟᱹᱵᱤᱱ ᱚᱱᱮ ᱠᱮᱨᱤᱭᱟᱨ ᱵᱮᱱᱟᱣ ᱵᱚᱭᱮᱥ ᱨᱮ ᱟᱹᱵᱤᱱ ᱡᱩᱫᱤ ᱵᱤᱱ ᱵᱟᱯᱞᱟᱜᱼᱟ ᱛᱟᱦᱚᱞᱮ ᱟᱹᱵᱤᱱ ᱢᱟᱱᱮ ᱦᱟᱯᱮᱱ ᱫᱤᱱ ᱢᱟᱱᱮ ᱚᱱᱟ ᱨᱮᱱᱟᱜ ᱯᱷᱤᱭᱩᱪᱟᱨ ᱫᱚ ᱠᱷᱟᱱ ᱠᱟᱹᱢᱤ ᱠᱟᱛᱮᱜ ᱡᱚᱢ ᱜᱮ ᱾
ᱦᱮᱸ ᱦᱮᱸ
ᱚᱱᱟ ᱨᱮᱱᱟᱜ ᱢᱟᱱᱮ ᱠᱚᱢ ᱵᱚᱭᱮᱥ ᱨᱮ ᱵᱟᱯᱞᱟ ᱨᱮᱱᱟᱜ ᱫᱚ ᱠᱚᱱᱳ ᱯᱷᱤᱭᱩᱪᱟᱨ ᱵᱟᱹᱱᱩᱜᱼᱟ ᱾
ᱮᱠᱫᱚᱢ
ᱟᱨ ᱱᱚᱣᱟ ᱠᱚ ᱠᱟᱨᱚᱱ ᱛᱮᱜᱮ, ᱦᱮᱸ ᱠᱤᱝᱵᱟ ᱟᱨᱚᱷᱚ ᱱᱚᱝᱠᱟ ᱦᱚᱸ ᱦᱩᱭᱩᱜᱼᱟ ᱠᱚᱢ ᱩᱢᱮᱨ ᱨᱮ, ᱵᱟᱯᱞᱟ ᱠᱟᱨᱚᱱ ᱛᱮ ᱡᱚᱠᱷᱚᱱ ᱦᱟᱸᱜ, ᱩᱱᱤ ᱜᱤᱫᱟᱹᱨ ᱮᱸᱜᱟᱛᱚᱜ ᱠᱟᱱᱟ ᱥᱮ ᱡᱟᱦᱟᱸ ᱫᱚᱵᱚᱱ ᱢᱮᱱᱟ ᱰᱮᱞᱤᱵᱷᱟᱨᱤ ᱦᱩᱭᱩᱜ ᱠᱟᱱᱟ ᱦᱟᱸᱜ, ᱩᱱ ᱚᱠᱛᱚ ᱦᱚᱸ ᱦᱚᱭᱛᱚ ᱜᱤᱫᱽᱨᱟᱹ ᱵᱟᱭ ᱛᱟᱦᱮᱱ ᱠᱟᱱᱟ ᱟᱨ ᱱᱟᱦᱚᱭ ᱩᱱᱤ ᱟᱭᱳ ᱴᱟᱜ ᱜᱮ ᱥᱮ ᱜᱚᱜᱚ -ᱴᱟᱜ ᱜᱮ ᱵᱟᱭ ᱛᱟᱦᱮᱱ ᱠᱟᱱᱟ ᱠᱟᱨᱚᱱ ᱦᱳᱭ ᱱᱤᱭᱟᱹ ᱩᱱᱤ ᱟᱭᱳ ᱥᱮ ᱜᱚᱜᱚ ᱡᱟᱦᱟᱸᱭ ᱠᱟᱱ ᱛᱟᱵᱚᱱᱟᱭ ᱦᱟᱸᱜ ᱩᱱᱤ ᱟᱭᱟᱜ ᱦᱚᱲᱢᱚ ᱜᱮ, ᱴᱷᱤᱠ ᱵᱟᱝ ᱯᱚᱨᱤᱯᱩᱥᱴᱚ ᱟᱠᱟᱱ ᱛᱟᱭᱟ ᱡᱚᱛᱚ ᱨᱚᱠᱚᱢᱟᱜ ᱾ ᱮᱜᱸᱡᱟᱦᱟᱸ ᱠᱚ ᱫᱚᱨᱠᱟᱨ ᱛᱟᱵᱚᱱ ᱢᱤᱫᱴᱤᱱ ᱦᱚᱲᱟᱜ ᱯᱚᱨᱤᱯᱩᱥ -ᱴᱳ ᱨᱮᱱᱟᱜ ᱚᱱᱟ ᱠᱚᱜᱮ ᱩᱱᱤᱭᱟᱜ ᱵᱟᱹᱱᱩᱜ ᱛᱟᱭᱟ ᱚᱸᱰᱮ ᱟᱨᱚ ᱦᱟᱸᱜᱼᱮ ᱜᱤᱫᱟᱹᱨ ᱮᱸᱜᱟᱛᱚᱜ ᱠᱟᱱᱟᱭ᱾ ᱥᱮ ᱰᱮᱞᱤᱵᱷᱟᱨᱤ ᱞᱟᱹᱜᱤᱫ ᱮ ᱤᱭᱟᱹᱣ ᱠᱟᱱᱟ ᱛᱟᱦᱚᱞᱮ ᱩᱱ ᱥᱚᱢᱚᱭ ᱦᱚᱸ ᱟᱹᱰᱤ ᱜᱟᱱ ᱠᱷᱮᱛᱨᱮ ᱧᱮᱞ ᱦᱩᱭ ᱠᱟᱱᱟ ᱡᱮ ᱦᱚᱭᱛᱳ ᱮᱸ ᱩᱱᱤ ᱠᱩᱲᱤ ᱜᱤᱫᱽᱨᱟᱹ ᱥᱮ ᱩᱱᱤ ᱵᱟᱹᱦᱩ ᱠᱩᱲᱤ ᱜᱮ ᱮ ᱢᱟᱱᱮ ᱱᱚᱝᱠᱟ ᱜᱚᱡ ᱠᱟᱱᱟᱭ ᱥᱮ ᱱᱚᱥᱴᱚ ᱠᱟᱱᱟᱭ ᱦᱮᱸ ᱥᱮ ᱵᱟᱝ
ᱦᱩᱸ ᱦᱩᱸ ᱦᱩᱸ ᱦᱩᱸ ᱚᱱᱠᱟ ᱟᱞᱮ ᱱᱚᱣᱟ ᱫᱷᱟᱨᱮ ᱢᱤᱫᱴᱟᱝ ᱦᱩᱸ ᱟᱞᱮ ᱱᱚᱣᱟ ᱫᱷᱟᱨᱮ ᱫᱚ ᱵᱟᱝ ᱟᱞᱤᱧ ᱨᱮᱱ ᱢᱤᱫᱴᱟᱝ ᱠᱮᱞᱟᱥᱢᱮᱴ ᱜᱮ ᱛᱟᱦᱮᱸ ᱠᱟᱱᱟᱭ᱾ ᱚᱱᱠᱟ ᱦᱳᱭᱱᱟ ᱩᱱᱤ ᱥᱟᱝ
ᱦᱩᱸ
ᱟᱫᱚ ᱠᱚᱢ ᱵᱚᱭᱮᱥ ᱛᱮ ᱡᱩᱫᱤ ᱵᱤᱱ ᱤᱭᱟᱹᱜ ᱠᱷᱟᱱ ᱛᱚᱠᱷᱚᱱ ᱫᱚ ᱚᱱᱟ ᱟᱵᱤᱱ ᱛᱮ ᱡᱩᱫᱤ ᱵᱤᱱ ᱡᱟᱶᱟᱸᱭᱚᱜ ᱠᱷᱟᱱ ᱛᱚᱠᱷᱚᱱ ᱫᱚ ᱚᱱᱟ ᱫᱚ ᱚᱠᱚᱭᱟᱜ ᱫᱟᱭᱤ ᱦᱚᱸ ᱵᱟᱝ ᱠᱟᱱᱟ ᱮᱠᱷᱟᱱ
ᱮᱠᱫᱚᱢ ᱮᱠᱫᱚᱢ ᱦᱮᱸ ᱟᱫᱚ ᱦᱳᱭ ᱤᱱᱟ ᱜᱮ ᱡᱩᱫᱤ ᱟᱵᱚ ᱦᱮᱸ
ᱦᱮᱸ ᱞᱟᱹᱭ ᱵᱤᱱ
ᱚ ᱢᱮᱱᱫᱟᱞᱤᱧ ᱦᱳᱭ ᱤᱱᱟᱦᱚᱸ ᱡᱩᱫᱤ ᱮᱸ ᱟᱵᱮᱱ ᱡᱩᱫᱤ ᱢᱚᱱᱮ ᱠᱟᱱᱟ ᱱᱚᱜᱼᱚᱭ ᱟᱵᱚ ᱡᱩᱫᱤ ᱚᱲᱟᱜ ᱨᱮ ᱟᱵᱚᱨᱮᱱ ᱢᱤᱥᱤ ᱠᱚ ᱛᱟᱠᱚ ᱡᱩᱫᱤ ᱦᱚᱭ ᱚᱱᱟᱠᱚ ᱡᱤᱱᱤᱥ ᱠᱚᱥᱮ ᱟᱵᱚ ᱵᱟᱵᱟ ᱛᱟᱠᱚ ᱚᱱᱟ ᱠᱚ ᱡᱤᱱᱤᱥ ᱵᱚᱱ ᱵᱩᱡᱷᱟᱹᱣ ᱠᱚᱣᱟ ᱛᱟᱦᱚᱞᱮ ᱠᱷᱟᱱ ᱦᱳᱭᱛᱳ ᱡᱟᱹᱱᱤᱡ ᱚᱱᱟ ᱠᱚ ᱡᱤᱱᱤᱥ ᱵᱚᱱ ᱵᱚᱱᱫᱚ ᱫᱟᱲᱮᱭᱟᱜᱼᱟ᱾
ᱮᱸ ᱜᱚᱝᱠᱮ ᱟᱨ ᱢᱤᱫ ᱫᱷᱟᱣ ᱞᱟᱹᱭᱵᱤᱱ ᱥᱮ ᱵᱮᱥᱴᱷᱤᱠ ᱵᱟᱝᱞᱤᱧ ᱟᱸᱡᱚᱢ ᱞᱮᱜᱼᱟ᱾
ᱚᱦᱚ ᱦᱮᱸ ᱦᱮᱡ ᱱᱤᱭᱟᱹ ᱜᱮᱞᱤᱧ ᱢᱮᱱᱮᱜᱼᱟ ᱡᱮ ᱦᱳᱭᱛᱚ ᱡᱩᱫᱤ ᱟᱵᱚ ᱦᱚᱸ ᱡᱩᱫᱤ ᱚᱲᱟᱜ ᱠᱚᱨᱮ ᱥᱮ ᱡᱟᱦᱟᱸᱭ ᱥᱩᱨᱥᱩᱯᱩᱨ ᱚᱲᱟᱜ ᱡᱩᱫᱤ ᱚᱱ ᱠᱟᱱᱟ ᱟᱸ ᱦᱩᱭᱩᱜ ᱜᱮᱭᱟ ᱦᱳᱭ ᱚᱱᱰᱮ ᱡᱩᱫᱤ ᱟᱵᱚ ᱠᱚ ᱡᱩᱫᱤ ᱵᱚᱱ ᱢᱮᱛᱟ ᱟᱠᱚᱣᱟ ᱛᱟᱦᱚᱞᱮ ᱡᱟᱱᱹᱤᱡ ᱠᱷᱟᱱ ᱫᱚ ᱱᱚᱝᱠᱟ ᱱᱚᱝᱠᱟ ᱛᱮᱵᱚᱱ ᱵᱚᱱᱫᱚ ᱫᱟᱲᱮᱭᱟᱜᱼᱟ ᱱᱚᱣᱟ ᱠᱚ ᱠᱟᱹᱢᱤ ᱦᱚᱨᱟ᱾
ᱦᱮᱸ ᱚᱱᱠᱟᱛᱮ ᱵᱚᱱᱫᱚ ᱜᱟᱱᱚᱜ ᱟᱸᱡᱚᱢ ᱵᱤᱱ
ᱦᱚᱸ
ᱟᱭᱟᱜ ᱢᱟᱱᱮ ᱟᱭᱟᱜ ᱵᱷᱟᱜᱮ ᱞᱟᱹᱜᱤᱫ ᱟᱭᱟᱜ ᱟᱵᱤᱱᱟᱜ ᱠᱟᱛᱷᱟ ᱫᱚ ᱵᱟᱭ ᱟᱸᱡᱚᱢᱟ᱾ ᱟᱭᱟᱜ ᱟᱭᱟᱜ ᱵᱷᱟᱜᱮ ᱞᱟᱹᱜᱤᱫ ᱥᱮ ᱟᱭᱟᱜ ᱵᱟᱹᱲᱤᱡ ᱞᱟᱹᱜᱤᱫ ᱟᱵᱤᱱᱟᱜ ᱠᱟᱛᱷᱟ ᱫᱚ ᱵᱟᱭ ᱟᱡᱚᱢᱟ᱾ ᱟᱹᱵᱤᱱ ᱟᱹᱵᱤᱱ ᱫᱚ ᱢᱮᱱ ᱜᱮᱥᱮ ᱵᱤᱱ ᱫᱟᱲᱮᱭᱟᱜᱼᱟ ᱟᱹᱵᱤᱱ ᱫᱚ ᱢᱮᱱ ᱠᱷᱚᱱ ᱛᱟᱨ ᱵᱤᱥᱤ ᱪᱮᱫ ᱵᱟᱵᱤᱱ ᱠᱚᱨᱟᱣ ᱫᱟᱲᱮᱭᱟᱜᱼᱟ ᱥᱮ᱾
ᱦᱮᱸ ᱦᱮᱸ᱾
ᱟᱵᱤᱱ ᱡᱟᱦᱟᱸ ᱛᱤᱱᱟᱹᱜ ᱢᱟᱱᱮ ᱢᱮᱛᱟ ᱵᱤᱱ ᱚᱱᱟ ᱡᱩᱫᱤ ᱟᱸᱡᱚᱢ ᱠᱮᱫ ᱠᱷᱟᱱ ᱵᱷᱟᱜᱤ ᱠᱟᱛᱷᱟ᱾ ᱛᱟᱨ ᱵᱮᱥᱤ ᱫᱚ ᱟᱹᱵᱤᱱ ᱫᱚ ᱦᱟᱸᱜ ᱠᱷᱟᱱ ᱵᱟᱵᱤᱱ ᱢᱟᱱᱮ ᱢᱮᱱ ᱫᱟᱲᱮᱟᱭᱟ᱾